ᱦᱮᱸ
ᱦᱟᱯᱮ ᱩᱱᱤ ᱥᱤᱠᱲᱤᱡ ᱵᱚᱞᱚ ᱟᱹᱫᱤᱧᱟ ᱵᱟᱝ ᱡᱟᱞᱟᱜᱮᱧ ᱵᱩᱡᱷᱟᱹᱣ ᱮᱟᱹᱤᱧ ᱤᱧ ᱫᱚ᱾
ᱵᱟᱝ ᱚᱰᱚᱠᱚᱜ ᱠᱟᱱᱟ
ᱦᱚᱢ
ᱵᱟᱝ ᱚᱰᱚᱠᱚᱜ ᱠᱟᱱᱟ
ᱵᱟᱭ ᱩᱰᱚᱜ ᱠᱟᱱᱟ ᱡᱟᱹᱱᱤᱡ ᱚᱰᱚᱜ ᱨᱮᱱᱟᱜ ᱫᱚᱨᱠᱟᱨ ᱵᱟᱹᱱᱩᱜ ᱢᱚᱪᱟ ᱜᱛᱤ ᱥᱮᱫ ᱜᱮ ᱵᱚᱞᱚ ᱠᱚᱜ ᱢᱮᱼᱼ ᱟᱪᱪᱷᱟ ᱞᱟᱡ ᱥᱮᱫ
ᱪᱷᱤ ᱪᱷᱤ ᱪᱷᱤ ᱪᱷᱤ ᱪᱷᱤ
ᱜᱚᱡ ᱨᱮᱦᱚᱸ ᱛᱚ ᱚᱱᱠᱟᱢ ᱞᱟᱹᱭᱟ ᱪᱷᱤᱼᱼ ᱚᱞᱪᱤᱠᱤ ᱫᱚᱢ ᱵᱩᱡ ᱟᱥᱮ ᱵᱟᱝ ᱵᱩᱡᱟ᱾
ᱟᱨ ᱚᱨᱩᱪᱷᱤ ᱠᱟᱛᱮᱛ ᱫᱚ ᱪᱮᱫᱼᱼ
ᱠᱟᱛᱟ ᱛᱟᱵᱚᱞᱤ ᱡᱟᱦᱟᱸ ᱜᱮᱢ ᱧᱟᱢᱟ ᱛᱟᱦᱟ ᱜᱮᱢ ᱡᱚᱢᱠᱟᱭᱟ ᱠᱤ
ᱟᱫᱚ ᱵᱟᱭ ᱩᱰᱳᱠᱚᱜ ᱠᱷᱟᱱ ᱫᱚᱢ ᱪᱤᱠᱟᱹᱭᱟᱢ ᱟᱫᱚ
ᱟᱫᱚ ᱚᱱᱠᱟ ᱜᱮᱠᱚ ᱡᱟᱱᱟᱢ ᱞᱟᱹᱭᱮᱫᱟ ᱡᱮ ᱵᱷᱤᱛᱤᱨ ᱥᱮᱫ ᱜᱮ ᱵᱚᱞᱚ ᱠᱚᱜ ᱢᱟ
ᱟᱫᱚ ᱵᱟᱠᱷᱟᱱ ᱫᱚ ᱪᱤᱠᱟᱹᱭᱟᱢ, ᱞᱟᱹᱭ ᱢᱮ
ᱤᱧ ᱞᱟᱹᱭᱮᱜ-ᱟ ᱤᱥᱠᱩᱞ ᱨᱮ ᱛᱤᱱ ᱜᱷᱟᱹᱲᱤᱡ ᱦᱩᱭᱮᱱ ᱛᱟᱯᱮᱭᱟ ᱚᱱᱟ ᱫᱚ
ᱯᱨᱳᱜᱨᱟᱢ ᱥᱮᱛᱟᱜ ᱵᱮᱲᱟ ᱦᱩᱭ ᱟᱠᱟᱱ ᱛᱟᱞᱮ ᱵᱤᱥᱤ ᱡᱚᱜᱟᱥᱚᱱ ᱟᱫᱷᱟᱱ ᱠᱚ ᱩᱱᱠᱩ ᱠᱚ ᱦᱮᱡ ᱟᱠᱟᱱ ᱛᱟᱦᱮᱸᱱᱟ ᱛᱚ ᱢᱚᱱᱛᱤᱨᱤ ᱠᱚᱼ ᱛᱟᱞᱦᱮ ᱩᱱᱠᱩ ᱠᱚ ᱠᱟᱹᱴᱤᱡ ᱵᱷᱟᱥᱚᱱ ᱵᱟᱨ ᱦᱚᱲ ᱠᱤᱱ ᱵᱷᱟᱥᱚᱱ ᱠᱟᱫᱟ ᱩᱱᱤᱼᱼ ᱠᱷᱩᱫᱷᱤᱨᱟᱢ ᱴᱩᱰᱩ ᱟᱨ ᱤᱭᱟᱹ ᱠᱷᱮᱛᱨᱚ ᱢᱚᱦᱚᱱ ᱦᱟᱸᱥᱫᱟ᱾
ᱠᱷᱩᱫᱤ ᱨᱟᱢ ᱴᱩᱰᱩ ᱫᱚ ᱡᱟᱦᱟᱸ ᱨᱟᱱᱤ ᱵᱟᱸᱫᱷᱚ ᱥᱮᱱ ᱨᱮᱱ ᱩᱱᱤ?
ᱦᱮᱸ ᱦᱳᱭ ᱦᱳᱭ
ᱩᱱᱤ ᱱᱚᱰᱮ ᱦᱚᱸ ᱱᱚᱰᱮ ᱦᱚᱸ ᱛᱚᱭ ᱦᱮᱸᱡ ᱞᱮᱱᱟ᱾
ᱚᱠᱟᱨᱮ?
ᱱᱚᱸᱰᱮ ᱤᱭᱟᱹᱨᱮ ᱚᱠᱟᱨᱮ ᱦᱮᱡ ᱞᱮᱱᱟ ᱵᱟᱹᱧ ᱵᱟᱰᱟᱭᱟ ᱜᱨᱩᱯ ᱨᱮᱠᱚ ᱢᱮᱥᱮᱡ ᱞᱮᱫ ᱛᱮᱦᱮᱡ
ᱪᱷᱟ ᱜᱨᱩᱯ ᱠᱚᱨᱮ ᱚᱝᱜᱮ ᱟᱛᱟᱝ ᱫᱟᱨᱟᱢ ᱪᱟᱞᱟᱜ ᱞᱟᱹᱭᱟᱠᱚ ᱚᱥᱤᱢᱟ ᱛᱟᱠᱚ ᱠᱚ ᱪᱟᱞᱟᱣ ᱞᱮᱱᱟ ᱪᱷᱩᱵᱤ ᱠᱚᱠᱚ ᱠᱩᱞ ᱠᱮᱫᱟ ᱛᱚ᱾
ᱦᱩᱸ
ᱪᱮᱫᱪᱚᱝ?
ᱟᱥᱟ ᱥᱚᱝᱜᱚᱴᱷᱚᱱ ᱴᱟᱜ ᱜᱮ ᱟᱹᱰᱤ ᱯᱷᱟᱹᱞᱛᱩ ᱜᱮᱭᱟ᱾ ᱵᱩᱷᱟᱹᱣ ᱚᱱᱟ ᱠᱷᱟᱹᱛᱤᱨ ᱛᱮ ᱟᱨᱮ ᱩᱱᱠᱩ ᱡᱩᱫᱤ ᱚᱱᱟ ᱠᱚ ᱯᱚᱫ ᱠᱚᱨᱮ ᱵᱟᱠᱚ ᱫᱚᱦᱚ ᱠᱚᱣᱟ ᱛᱟᱞᱦᱮ ᱠᱷᱟᱱ ᱫᱚ ᱩᱱᱠᱩ ᱴᱟᱠᱟ ᱠᱚ ᱛᱩᱞᱟᱹᱣ ᱪᱤᱠᱟᱹ ᱛᱮ? ᱵᱟᱹᱧ ᱵᱩᱡ ᱫᱟᱲᱮᱭᱟᱜ ᱠᱟᱱᱟ ᱠᱤ ᱦᱩᱸ ᱛᱟᱦᱚᱞᱮ ᱛᱚ ᱵᱩᱡᱷᱟᱣ ᱨᱮᱱᱟᱜ ᱵᱮᱯᱟᱨ ᱨᱮᱱᱟᱜ ᱵᱮᱯᱟᱨ ᱢᱮᱱᱟᱜ ᱟ ᱥᱮ ᱟᱞᱮ ᱨᱮᱱ ᱥᱩᱠᱩᱢᱟᱨ ᱦᱚᱸᱭ ᱵᱚᱞᱚᱣᱟ ᱟᱠᱟᱱ ᱛᱟᱦᱮᱸᱱᱟ ᱛᱟᱨᱯᱚᱨᱮ ᱫᱤᱱ ᱠᱟᱞᱚᱢ ᱫᱚ ᱩᱠᱩᱨ ᱵᱟᱹᱧ ᱧᱮᱞ ᱞᱮᱫᱮᱭᱟ ᱛᱚ᱾ ᱵᱟᱠᱷᱟᱱ ᱫᱚ ᱞᱟᱦᱟ ᱫᱷᱟᱣ ᱫᱚ ᱩᱱᱤᱜᱮᱭ ᱵᱷᱟᱥᱚᱱᱮᱫ ᱛᱟᱦᱮᱸᱱᱟ᱾
ᱩᱸ
ᱩᱱᱤ ᱟᱨ ᱥᱤᱠᱷᱟ᱾ ᱟᱫᱚ ᱚᱸᱰᱮᱱ ᱠᱚ ᱠᱷᱚᱱ ᱫᱚ ᱡᱚᱛᱚ ᱟᱞᱮ ᱫᱚᱞᱮ ᱡᱚᱛᱷᱮᱥᱴᱚ ᱞᱮ ᱥᱤᱱᱤᱭᱟᱨ ᱜᱮᱭᱟ ᱥᱮ ᱟᱫᱚ ᱛᱟᱦᱚᱞᱮ ᱱᱚᱰᱮᱱ ᱠᱚᱜᱮ ᱠᱚ ᱵᱷᱟᱥᱚᱱ ᱠᱚᱫᱚ ᱠᱚ ᱟᱲᱟᱜ ᱟᱠᱟᱫ ᱯᱟᱨᱠᱤ
ᱟᱨ ᱩᱱᱤ ᱚᱠᱚᱭᱮ ᱯᱟᱥᱚᱱᱮᱫ ᱛᱟᱦᱮᱸᱫ ᱢᱚᱫᱷᱩ ᱥᱮ ᱪᱮᱫ ᱛᱟᱭ ᱧᱩᱛᱩᱢ ᱩᱱᱤ ᱠᱩᱲᱤ ᱜᱤᱫᱽᱨᱟᱹ ᱢᱫᱷᱩᱢᱤᱛᱟ ᱥᱮ ᱪᱮᱫ? ᱩᱱᱤ ᱮᱝᱠᱟᱨᱤᱧ ᱮᱫ ᱛᱮᱦᱮᱸᱫ ᱫᱚ ᱥ ᱜᱮ ᱵᱷᱟᱹᱮ ᱫᱟᱲᱮᱭᱟᱜᱼᱟ ᱩᱱᱤ ᱡᱟᱱᱴᱟ ᱡᱟᱱᱴᱮᱡ ᱠᱩᱲᱤ ᱜᱤᱫᱽᱨᱟᱹ ᱪᱮᱜ ᱛᱟᱭ ᱧᱩᱛᱩᱢ ᱩᱱᱤ?
ᱮᱱᱮ ᱥᱮᱨᱢᱟ ᱫᱚ ᱥᱤᱠᱷᱟᱭ ᱠᱚᱨᱟᱣ ᱮᱫ ᱛᱟᱦᱮᱱᱟ ᱱᱚᱣᱟ ᱤᱭᱩᱱᱤᱵᱷᱟᱨᱥᱤᱴᱤ ᱨᱤᱱᱤᱡ᱾ ᱟᱸᱡᱚᱢᱮᱜ ᱪᱚᱢ ᱵᱟᱝ ᱪᱚ?
ᱟᱸᱡᱚ ᱢᱤᱫᱟᱹᱧ ᱞᱟᱹᱭ ᱫᱟᱹᱧ ᱦᱮᱸ᱾
ᱦᱩᱸ
ᱫᱷᱠ ᱜᱮ ᱫᱷᱚᱱᱚᱵᱟᱭ
ᱦᱩᱸ ᱟᱨ ᱨᱟᱱᱠᱷᱤᱱᱤ ᱫᱚ ᱪᱤᱞᱤ ᱠᱚ ᱫᱚᱦᱚᱮ ᱠᱟᱫᱮᱭᱟ ᱨᱟᱱᱠᱤᱱᱤ?
ᱪᱤᱞᱤ ᱪᱚ
ᱩᱱᱤ ᱦᱚᱸ ᱢᱮᱜᱴᱟᱝ ᱯᱚᱫ ᱨᱮᱫᱚ ᱢᱮᱱᱟᱭᱟ᱾ ᱚᱱᱟ ᱫᱤ ᱠᱩ ᱫᱚ ᱡᱷᱚᱛᱚ ᱚᱱᱟ ᱦᱚᱸᱚᱛᱚᱧ ᱵᱟᱲᱟᱭᱟ ᱡᱚᱛᱚ ᱯᱚᱭᱥ ᱟᱹᱫᱚᱭ ᱯᱟᱹᱴᱤ ᱠᱟᱱᱟᱤᱱ ᱮ ᱢᱟᱹᱭ ᱱᱚᱣᱟ ᱠᱚᱫᱚ ᱟᱵᱚ ᱜᱮ ᱠᱚᱨᱟᱣ ᱦᱩᱭᱩᱜ ᱛᱟᱵᱚᱱᱟ᱾
ᱤᱭᱟᱹ ᱮ ᱵᱷᱞᱮ ᱞᱟᱹᱭ ᱫᱟᱨᱮ ᱟ ᱛᱩᱞᱟᱹᱭ ᱪ ᱢᱮ ᱥᱮᱮ ᱦᱮ
ᱤᱱᱤ ᱯᱷᱩᱴᱤ ᱯᱤᱰᱟᱹ ᱨᱮᱮ?
ᱦᱩᱸ ᱦᱩᱸ
ᱩᱱᱤ ᱛᱚ ᱰᱟᱴᱩ ᱛᱚ ᱵᱤᱥᱤ ᱟᱲᱚᱯ ᱛᱷᱟᱲᱚᱯ ᱥᱟᱞᱟᱜ ᱢᱟᱞ ᱠᱟᱱᱟᱭ
ᱚᱱᱮ ᱩᱱᱤ ᱜᱮ ᱚᱱᱠᱟᱭ ᱞᱟᱹᱭ ᱟᱢ ᱪᱮᱫ ᱠᱟ ᱵᱟᱢ ᱞᱟᱹᱭ ᱠᱮᱫᱟ
ᱦᱩᱸ ᱮᱢ ᱢᱟᱹᱭ ᱱᱚᱣᱟ ᱫᱚ ᱟᱵᱚᱜᱮ ᱠᱚᱨᱟᱣᱮᱫ ᱛᱟᱵᱚᱱᱟ ᱦᱟᱱᱛᱮ ᱯᱩᱣᱟᱹᱵᱚᱝ ᱥᱮᱜ ᱨᱮᱫᱚ ᱵᱟᱠᱚ ᱫᱚᱦᱚᱜ ᱠᱚᱣᱟ᱾
ᱵᱟᱞᱟᱱ ᱥᱮᱜ ᱨᱮᱱ ᱢᱟᱱᱮ ᱫᱚᱜᱼᱟᱸ ᱩᱝᱠᱩ ᱟᱥᱟᱨ ᱨᱮ, ᱥᱮ ᱪᱮᱜ ᱮᱢ ᱞᱟᱹᱭ ᱦᱚᱪᱚᱭᱫᱟ? ᱠᱮ ᱡᱟᱱᱤ ᱤᱧᱫᱚ ᱩᱱᱟᱹᱜ ᱫᱚ ᱵᱟᱹᱧ ᱯᱩᱞᱟᱹᱭ ᱠᱚᱣᱟ᱾ ᱤᱧ ᱫᱚ ᱯᱮᱭᱟ ᱯᱤᱭᱟ ᱜᱮᱧ ᱩᱨᱩᱢ ᱠᱚᱣᱟ ᱩᱱᱤ ᱯᱷᱩᱴᱤᱵᱤᱲᱭᱟᱹ ᱨᱮᱱ ᱟᱨ ᱩᱱᱤ ᱩᱱᱤ ᱟᱥᱢᱟᱱᱫᱟ ᱟᱨ ᱩᱱᱤ ᱥᱤᱨᱡᱚᱱ ᱟᱨ ᱩᱱᱤ ᱫᱤᱱ
ᱢᱟᱱᱫᱚ ᱠᱚᱭᱴᱤ ᱠᱟᱱᱤ?
ᱟᱥᱢᱟᱱ ᱫᱚ ᱩᱱᱤ ᱟᱢ ᱫᱚ ᱩᱱ ᱦᱤᱞᱳᱜ ᱵᱟᱢ ᱞᱚᱠᱠᱷᱚᱣ ᱠᱟᱫᱮᱭᱟ ᱚᱱᱮ ᱡᱮ ᱦᱤᱞᱳᱜ ᱵᱟᱹᱧ ᱪᱟᱞᱟᱣ ᱞᱮᱱᱟ? ᱦᱟᱱᱮ ᱡᱮ ᱦᱮᱞᱳᱜ ᱥᱠᱩᱞ ᱠᱷᱚᱡ ᱮᱢ ᱦᱮᱡ ᱮᱱ ᱥᱠᱩᱞ ᱠᱷᱚᱡ ᱡᱮ ᱦᱮᱞᱳᱜ ᱮᱢ ᱦᱮᱡ ᱮᱱ ᱮᱱᱦ ᱦᱤᱞᱳᱜ᱾ ᱚᱱᱮ ᱞᱟᱝ ᱛᱤᱸᱜᱩᱣ ᱠᱟᱱ ᱛᱟᱦᱮᱸᱜ ᱛᱟᱯᱚᱨᱮ ᱩᱱᱤ ᱚᱱᱟ ᱪᱟ ᱫᱚᱠᱟᱱ ᱨᱮᱭ ᱛᱤᱸᱜᱩᱣ ᱠᱟᱱ ᱛᱟᱦᱮᱸᱜ ᱵᱟᱢ ᱞᱚᱠᱠᱷᱚᱣ ᱠᱟᱫᱮᱭᱟ ᱡᱟᱹᱱᱤᱡ ᱪᱚ᱾ ᱩᱱᱤ ᱩᱱᱤ ᱩᱱᱤ ᱠᱚ ᱢᱮᱛᱟᱭᱟ ᱥᱢᱟᱱ ᱟᱨ ᱢᱤᱜ ᱟᱨ ᱢᱤᱫ ᱫᱤᱱ ᱫᱚ ᱩᱱᱤ ᱤᱭᱟᱹ ᱦᱟᱱᱮ ᱥᱚᱯᱤᱝ ᱢᱚᱞ ᱞᱟᱝ ᱵᱚᱞᱚᱜ ᱠᱟᱱ ᱛᱟᱦᱮᱸᱜ ᱛᱚᱠᱷᱚᱱ ᱚᱸᱰᱮ ᱢᱤᱫᱴᱟᱝ ᱠᱚᱲᱟ ᱜᱤᱫᱽᱨᱟᱹ ᱵᱟᱭ ᱛᱟᱸᱜᱩᱣ ᱠᱟᱱ ᱛᱟᱦᱮᱸᱱᱟ?
ᱦᱩᱸ
ᱟᱫᱚ ᱩᱱᱤ ᱦᱚᱸ ᱥᱤᱨᱡᱚᱱ ᱛᱟᱭᱟ ᱧᱩᱛᱩᱢ ᱥᱮ ᱪᱮᱫᱛᱟᱭ ᱵᱚᱴᱷᱮ᱾ ᱩᱱᱤ ᱩᱱᱤ ᱦᱚᱸ ᱩᱱᱤ ᱦᱚᱸ ᱢᱱᱟᱭ ᱠᱮᱫᱮᱭᱟ᱾
ᱩᱸ
ᱩᱱᱤ ᱟᱥᱢᱟᱱ ᱫᱚ ᱠᱷᱮᱯᱟ ᱞᱮᱠᱟ ᱧᱮᱞᱚᱜ ᱫᱚ ᱩᱱᱤ ᱫᱚ ᱯᱩᱨᱟᱹ᱾
ᱦᱮᱸ ᱦᱮᱸ ᱦᱮᱸ ᱵᱩᱡ ᱫᱟᱲᱮ ᱠᱟᱣᱫᱤᱧ ᱩᱱᱤ ᱩᱱᱤ ᱨᱮᱱ ᱦᱮᱸ ᱦᱮᱸ ᱦᱮᱸ ᱩᱱᱤ ᱢᱤᱫᱴᱟᱝ ᱠᱩᱲᱤ ᱜᱤᱫᱽᱨᱟᱹᱭ ᱨᱚᱲᱟᱭᱟ ᱵᱚᱴᱷᱮ ᱵᱟᱥ ᱥᱴᱮᱱᱰ ᱠᱚᱨᱮᱧ ᱧᱟᱢ ᱵᱟᱲᱟ ᱠᱤᱱ ᱜᱮᱭᱟ᱾
ᱱᱮᱛᱟᱨ ᱢᱤᱫᱴᱷᱮᱱ ᱠᱤᱱ ᱛᱟᱦᱮᱱ ᱠᱟᱱᱟ ᱩᱱᱠᱤᱱ᱾
ᱚᱸ ᱚᱠᱟᱴᱷᱮᱱ ᱠᱤᱱ ᱛᱟᱦᱮᱱ ᱠᱟᱱᱟ?
ᱪᱷᱴᱴᱤ
ᱦᱩᱸ ᱵᱟᱯᱞᱟᱭ ᱠᱤᱱ ᱥᱮ ᱪᱮᱜ?
ᱵᱟᱯᱞᱟ ᱫᱚ ᱵᱟᱠᱤᱱ ᱵᱟᱯᱞᱟᱣ ᱠᱟᱱᱟ ᱩᱱᱤ ᱥᱩᱱᱟᱹᱢᱤ ᱢᱤᱫ ᱫᱤᱱᱮ ᱞᱟᱹᱭᱮᱜ ᱛᱟᱦᱮᱸᱜ ᱩᱱᱤ ᱫᱤᱫᱤ ᱟᱨᱠᱤ ᱛᱟᱦᱮᱸ ᱠᱟᱱᱟ ᱮᱠᱞᱟ ᱜᱮ ᱛᱚᱠᱷᱚᱱ ᱩᱱᱤ ᱵᱟᱭ ᱛᱟᱦᱮᱸ ᱠᱟᱱᱟ ᱟᱫᱚ ᱥᱩᱱᱟᱹᱢᱤ ᱜᱤᱛᱤᱜ ᱜᱚᱲᱚᱣ ᱪᱟᱞᱟᱣ ᱞᱮᱱᱟ᱾ ᱩᱱᱤ ᱫᱤᱫᱤ ᱟᱨᱠᱤ ᱮᱠᱞᱟ ᱜᱮ ᱛᱟᱦᱮᱸ ᱠᱟᱱᱟᱭ᱾
ᱦᱩᱸ
ᱥᱩᱱᱟᱹᱢᱤ ᱢᱮᱛᱟᱭ ᱫᱤ ᱛᱟᱦᱮᱸᱜ ᱡᱮ ᱜᱤᱛᱤᱜ ᱜᱚᱲᱚ ᱦᱤᱡᱩᱜ ᱢᱮ, ᱟᱫᱚ ᱫᱚᱥᱟᱨ ᱦᱤᱞᱟᱹᱜ ᱟᱞᱮᱭᱟᱜ ᱴᱤᱭᱩᱥ ᱥᱚᱱ ᱛᱟᱦᱮᱸ ᱠᱟᱱ ᱛᱟᱞᱮᱭᱟ ᱟᱫᱚ ᱛᱚᱠᱷᱚᱱ ᱥᱩᱱᱟᱹᱢᱤ ᱢᱮᱱ ᱫᱟ ᱡᱮ ᱤᱧᱫᱚ ᱱᱚᱸᱰᱮ ᱠᱷᱚᱡ ᱤᱧ ᱪᱟᱞᱟᱜᱼᱟ ᱟᱫᱚ ᱪᱮᱫᱟᱜ ᱢᱮᱥ ᱨᱮ ᱵᱟᱹᱱᱩᱜ ᱢᱮᱭᱟ ᱟᱫᱚ ᱞᱟᱹᱭᱫᱟ ᱵᱟᱝ᱾ ᱛᱚᱠᱷᱚᱱ ᱩᱱᱤᱭ ᱞᱟᱹᱭᱫᱟᱭ ᱡᱮ, ᱱᱚᱸᱰᱮᱧ ᱛᱟᱦᱮᱱ ᱠᱟᱱᱟ, ᱱᱚᱰᱮᱧ ᱱᱚ ᱰᱮ ᱢᱤᱱᱟᱹᱧᱟ ᱱᱚᱸᱰᱮ ᱫᱚ ᱚᱠᱚᱭ ᱢᱮᱱᱟᱭ ᱛᱮ? ᱛᱩᱱ ᱫᱟᱨᱟ ᱫᱚ ᱵᱟᱝ ᱛᱟᱦᱮᱸ ᱵᱟᱲᱟ ᱠᱟᱱᱟ ᱟᱫᱚ ᱞᱟᱹᱭᱫᱟ ᱦᱮᱸ ᱱᱤᱛᱟᱨ ᱱᱩᱭ ᱫᱤᱫᱤ ᱛᱮᱠᱤᱱ ᱚᱸᱰᱮ ᱠᱤᱱ ᱛᱟᱦᱮᱱ ᱠᱟᱱᱟ᱾ ᱟ ᱤᱧ ᱛᱚ ᱚ
ᱵᱟᱝ ᱟᱸᱡᱚᱢᱚᱜ ᱠᱟᱱ ᱛᱟᱢᱟ ᱨᱚᱲ᱾
ᱚᱠᱚᱭᱮ ᱢᱮᱛᱟᱭ ᱠᱟᱱ ᱛᱟᱦᱮᱱᱟ ᱠᱟᱹᱤᱛᱤᱡ ᱜᱚᱲᱚᱜ ᱦᱤᱡᱩᱜ ᱢᱮ?
ᱥᱱᱟᱹᱢᱤ ᱥᱩᱱᱟᱹᱢᱤ ᱠᱚ ᱢᱮᱛᱟᱭ ᱠᱟᱱ ᱛᱟᱦᱮᱱᱟ ᱩᱱᱤ ᱫᱤᱫᱤᱭ ᱢᱮᱱ ᱟᱱᱮᱜᱼᱟ ᱥᱱᱟᱹᱢᱤ ᱠᱚ ᱢᱮᱛᱟᱭ ᱠᱟᱱ ᱛᱟᱦᱮᱸᱜ ᱡᱮ ᱦᱤᱡᱩᱜ ᱢᱮ ᱟᱫᱚ ᱪᱟᱞᱟᱣ ᱞᱮᱱᱟ, ᱛᱚᱠᱷᱚᱱ ᱩᱱᱤ ᱫᱟᱫᱟ ᱦᱚᱭᱛᱳ ᱵᱟᱭ ᱛᱟᱦᱮᱸ ᱠᱟᱱᱟᱭ᱾
ᱦᱩᱸ
ᱥᱩᱱᱟᱹᱢᱤᱭ ᱪᱟᱞᱟᱣ ᱞᱮᱱᱟ ᱟᱫᱚ ᱫᱚᱥᱟᱨ ᱦᱤᱞᱳᱜ ᱟᱞᱮᱭᱟᱜ ᱴᱤᱭᱩᱥᱚᱱ ᱛᱟᱦᱮᱸ ᱠᱟᱱ ᱛᱟᱞᱮ᱾ ᱟᱫᱚ ᱩᱱ ᱥᱚᱢᱚᱭ ᱟᱫᱚ ᱩᱱᱤ ᱫᱚ ᱚᱸᱰᱮ ᱠᱷᱚᱱᱚᱡ ᱮ ᱦᱮᱡ ᱮᱱᱟ ᱟᱫᱚ ᱱᱤᱛᱟ ᱪᱟᱨᱡᱟᱨ ᱵᱟᱭ ᱟᱹᱜᱩᱣᱟ ᱟᱠᱟᱫ ᱛᱟᱦᱮᱸ ᱛᱟᱦᱚᱞᱮ ᱯᱷᱳᱱ ᱪᱟᱨᱡᱽ ᱪᱟᱡᱟᱨ ᱤᱫᱤ ᱛᱟᱨᱟᱭ ᱢᱮ ᱟᱫᱚᱭ ᱢᱮᱱᱫᱟ ᱤᱭᱟᱹ ᱚᱸᱰᱮ ᱪᱟᱡᱤᱝ ᱟᱫᱚ ᱢᱮᱫᱟᱭ ᱪᱟᱡᱟᱨ ᱵᱟᱹᱧ ᱟᱹᱜᱩ ᱟᱠᱟᱫᱟ ᱤᱧ ᱫᱚ ᱱᱚᱸᱰᱮ ᱢᱮᱱᱟᱧᱟᱹ
ᱦᱮᱸ
ᱟᱫᱚ
ᱩᱱᱤ ᱩᱱᱤ ᱫᱚ ᱟᱥᱢᱟᱱ ᱛᱟᱭ ᱧᱩᱛᱩᱢ?
ᱦᱩᱸ ᱚᱸᱠᱟᱭ ᱞᱮᱵᱟᱨᱟᱭ ᱛᱚ ᱪᱤᱞᱤ ᱨᱤᱢᱤᱞ ᱥᱮ ᱪᱮᱫ ᱧᱩᱛᱩᱢ ᱛᱟᱭ ᱤᱧ ᱫᱚ ᱵᱟᱹᱧ ᱵᱟᱰᱟᱭᱟ ᱩᱱᱟᱹᱜ ᱫᱚ ᱨᱤᱢᱤᱞ ᱥᱮ ᱟᱥᱢᱟᱱ ᱠᱮ ᱡᱟᱱᱮ ᱪᱤᱠᱟᱹᱛᱮᱢ ᱵᱟᱲᱟᱭᱟ᱾ ᱩᱱᱠᱤᱱ ᱠᱤᱱ ᱮᱱᱮᱡ ᱛᱷᱮᱡ ᱫᱚ ᱥᱴᱮᱡᱽ ᱨᱮ ᱵᱚᱲᱚ ᱜᱮᱭᱟ ᱠᱤᱱᱛᱩ ᱟᱢ ᱠᱷᱚᱡ ᱦᱚᱸ ᱡᱟᱹᱱᱤᱡ ᱪᱚ ᱵᱚᱲᱚ ᱜᱮᱭᱟ ᱩᱱᱠᱩ ᱫᱚᱠᱚ ᱵᱚᱲᱚ ᱜᱮᱭᱟ᱾
ᱩᱱᱤ ᱠᱚᱲᱟ ᱜᱤᱫᱽᱨᱟᱹ᱾
ᱚᱠᱚᱭ ᱠᱷᱚᱱᱟᱜ ᱮ ᱵᱚᱲᱚ ᱟᱭ?
ᱟᱢ ᱠᱷᱚᱡ ᱟᱢ ᱠᱷᱚᱡ
ᱚ ᱵᱟᱵᱟ ᱩᱱᱤ ᱦᱟᱲᱟᱢ ᱰᱟᱝᱨᱟ ᱩᱱᱤ ᱫᱚ ᱵᱟᱭ ᱵᱚᱞᱚᱜᱼᱟ ᱪᱮᱫ ᱵᱟᱠᱷᱟᱱ?
ᱚᱱᱟ ᱜᱮᱛᱚᱧ ᱞᱟᱹᱭ ᱫᱟ᱾ ᱛᱮ ᱠᱚᱲᱟ ᱵᱚᱭᱚᱥ ᱦᱚᱸ ᱵᱚᱭᱚᱥ ᱢᱟᱱᱮ ᱛᱚᱠᱷᱚᱱ ᱵᱟᱢ ᱠᱚᱯᱞᱟ ᱥᱟᱱᱟ ᱠᱚᱣᱟ ᱥᱮ ᱪᱮᱫ? ᱪᱮ ᱦᱟᱲᱟᱢᱚᱜ ᱥᱚᱢᱚᱭ ᱵᱟᱯᱞᱟ ᱥᱟᱱᱟ ᱯᱮᱭᱟ ᱟᱯᱮ ᱫᱚ?
ᱦᱩᱸ
ᱵᱚᱭᱚᱥ ᱦᱩᱭ ᱟᱠᱟᱱ ᱛᱟᱢ ᱚᱱᱟᱫᱚ ᱵᱟᱯᱞᱟᱜ ᱢᱮ ᱚᱱᱟ ᱪᱮᱫ ᱫᱚ ᱵᱚᱭᱮᱥ ᱟᱫᱚ ᱵᱟᱯᱞᱟ ᱠᱟᱛᱮᱫ ᱫᱚ ᱪᱮᱫ ᱪᱟᱹᱠᱨᱤ ᱠᱚᱫᱚ ᱵᱟᱢ ᱧᱟᱢᱟ ᱥᱮ ᱪᱮᱫ?
ᱡᱟᱢ ᱞᱤ ᱩᱱᱤ ᱫᱚ ᱪᱮᱫ ᱠᱚᱭ ᱪᱤᱠᱟᱹᱭ ᱜᱮᱭᱟ ᱩᱱᱤ ᱠᱚᱲᱟ ᱜᱤᱫᱽᱨᱟᱹ?
ᱤᱧ ᱫᱚᱠᱤᱱ ᱵᱟᱰᱟᱭᱟ ᱩᱱᱟᱹᱜ ᱛᱚ ᱟᱢ ᱫᱚ
ᱵᱟᱝ ᱠᱤᱱᱛᱩ ᱩᱱᱤ ᱠᱩᱲᱤ ᱜᱤᱫᱽᱨᱟᱹ ᱫᱚ ᱠᱩᱲᱤ ᱜᱤᱫᱽᱨᱟᱹ ᱫᱚ ᱧᱮᱞ ᱡᱚᱝ ᱛᱮᱫᱚ ᱵᱷᱟᱹᱜᱤ ᱜᱮᱭᱟ ᱠᱤᱱᱛᱩ
ᱩᱱᱤ ᱠᱚᱲᱟ ᱜᱤᱫᱽᱨᱟᱹ ᱦᱚᱸ ᱯᱟᱲᱦᱟᱣ ᱠᱟᱫᱟ ᱫᱚᱢᱮ ᱩᱱᱤ ᱦᱚᱸ ᱤᱭᱟ. ᱫᱚ ᱵᱟᱝ ᱠᱟᱱᱟ ᱟᱫᱚ ᱩᱱᱟᱹᱜ ᱠᱤᱧ ᱵᱟᱰᱟᱭᱟ ᱠᱤᱱᱛᱩ ᱯᱟᱲᱦᱟᱣ ᱫᱚ ᱠᱚᱢᱯᱞᱤᱴ ᱠᱟᱫᱟᱭ ᱚᱱᱟᱫᱚᱧ ᱵᱟᱰᱟᱭᱟ᱾
ᱦᱩᱸ
ᱩᱱᱟᱹᱜ ᱫᱚ ᱵᱟ. ᱧ ᱵᱟᱰᱟᱭᱟ᱾ ᱫᱚᱦᱚᱭ ᱫᱟᱹᱧ᱾
ᱦᱮᱸ